ᱛᱳ
ᱦᱮᱸ ᱜᱚᱢᱠᱮ ᱡᱚᱦᱟᱨ ᱡᱚᱦᱟᱨ
ᱡᱚᱦᱟᱨ ᱡᱚᱦᱟᱨ ᱡᱚᱦᱟᱨ ᱡᱚᱦᱟᱨ
ᱦᱩᱸ
ᱢᱟ ᱞᱟᱹᱭ ᱛᱟᱞᱟᱝ ᱢᱮ ᱢᱮᱡᱷᱤ ᱡᱟᱹᱛᱤ ᱠᱚ
ᱚ ᱱᱟᱯᱟᱭ ᱵᱟᱲᱟ ᱜᱮᱛᱚ?
ᱦᱮᱸ ᱟᱞᱮ ᱠᱚ ᱫᱚ ᱱᱮ ᱦᱟᱹᱞᱤ ᱫᱚ ᱱᱟᱯᱟᱭ ᱵᱟᱲᱟᱟᱜ ᱜᱮ᱾ ᱟᱯᱮᱜ ᱜᱮ?
ᱚ ᱱᱟᱯᱟᱭ ᱵᱟᱲᱟ ᱜᱮ ᱱᱤᱛᱚᱜ ᱫᱚ ᱪᱟᱥ ᱥᱤᱡᱤᱱ ᱛᱚ ᱱᱚᱜᱼᱚᱭ ᱫᱟᱜ ᱧᱚᱜ ᱮᱫᱟᱭ
ᱫᱟᱜ ᱧᱚᱜ ᱦᱟᱸ?
ᱚᱠᱟ ᱞᱮᱠᱟᱭ ᱫᱟᱜ ᱮᱫᱟ ᱚᱱᱛᱮ ᱟᱯᱮᱥᱮᱫ ᱫᱟᱜ ᱡᱟᱹᱲᱤ ᱠᱚ
ᱟᱞᱮᱻ ᱱᱚᱛᱮ ᱫᱚ ᱛᱤᱦᱮᱧ ᱫᱚ ᱱᱟᱥᱮᱭᱟᱜ ᱥᱮᱛᱟᱜ ᱥᱮᱜ ᱫᱟᱜ ᱧᱚᱜ ᱞᱮᱫᱟ ᱟᱨ ᱵᱟᱭ ᱫᱟᱜ ᱠᱮᱫᱟ ᱺ ᱟᱹᱰᱤ ᱜᱚᱨᱚᱢ ᱪᱟᱞᱟᱣᱱᱟ ᱥᱟᱨᱟ ᱫᱤᱱ ᱜᱮ ᱾
ᱯᱷᱤᱴᱤᱨ-ᱯᱷᱤᱴᱤᱨ ᱮ ᱡᱚᱨᱚᱭᱮᱫ ᱜᱮᱭᱟ ᱱᱚᱛᱮ ᱦᱚᱸ ᱾
ᱟᱫᱚ ᱠᱟᱹᱢᱤ ᱠᱚᱫᱚ ᱦᱩᱭ ᱪᱟᱵᱟᱭᱱᱟ ᱥᱮ ᱪᱮᱫ ᱵᱟᱲᱜᱮ ᱨᱮᱭᱟᱜ ᱠᱚ?
ᱟᱣᱨᱤᱭᱟ ᱟᱣᱨᱤᱭᱟ ᱾
ᱮᱦᱚᱵ ᱠᱟᱱᱟ ᱦᱮᱸ ᱮᱛᱚᱦᱚᱵ ᱪᱟᱞᱟᱜ ᱠᱟᱱᱟ ᱾
ᱦᱚᱭ
ᱟᱞᱮ ᱫᱚᱞᱮ ᱥᱛᱟᱹᱣ ᱵᱟᱲᱟ ᱠᱟᱫᱟ ᱦᱟᱸᱜ ᱠᱷᱟᱹᱨᱟᱹᱭ ᱠᱚᱨᱮᱱᱟᱜ ᱠᱟᱹᱢᱤ ᱫᱚ ᱥᱟᱹᱛᱟᱹᱣ ᱠᱟᱫᱟᱞᱮ ᱦᱟᱸᱜ ᱱᱤᱛᱚᱜ ᱫᱚ᱾ ᱚᱲᱟᱜ ᱠᱚᱨᱮ ᱜᱮ
ᱦᱚᱭ ᱚᱲᱟᱜ ᱤᱭᱟᱹ ᱨᱮᱜᱮ ᱱᱤᱛᱚᱜ ᱫᱚ ᱚᱲᱟᱜ ᱨᱮᱜᱮ ᱾
ᱟᱪᱪᱷᱟ ᱟᱢ ᱫᱚ ᱦᱟᱸᱜ ᱚᱠᱟ ᱯᱚᱱᱚᱛ ᱱᱤᱭᱟᱹ ᱵᱮᱝᱜᱚᱞ ᱯᱚᱱᱚᱛ ᱜᱮ ᱥᱮᱢ ᱚᱱᱛᱮ ᱦᱟᱱᱟ ᱡᱷᱟᱲᱠᱷᱚᱱᱰ ᱯᱚᱱᱚᱛ? ᱠᱟᱛᱷᱟ ᱢᱟ ᱠᱟᱛᱷᱟ ᱢᱟ ᱵᱩᱡᱷᱟᱹᱜ ᱠᱟᱱᱟ ᱵᱮᱝᱜᱚᱞ ᱯᱚᱱᱚᱛ
ᱦᱚᱦᱚᱭ ᱵᱮᱝᱜᱚᱞ ᱜᱮ ᱮᱠᱫᱚᱢ ᱾
ᱦᱩᱸ ᱠᱟᱨᱚᱱ ᱠᱟᱛᱷᱟ ᱨᱮᱜᱮᱧ ᱵᱩᱡᱷᱟᱹᱣ ᱮᱫᱼᱟ ᱥᱮ ᱟᱵᱚ ᱱᱚᱛᱮᱱᱟᱜ ᱨᱚᱲ ᱟᱨ ᱩᱱᱠᱩ ᱦᱟᱱᱛᱮᱱᱟᱜ ᱨᱚᱲ ᱦᱩᱸ ᱦᱩᱸ ᱦᱩᱸ ᱦᱩᱸ
ᱨᱚᱲ ᱨᱮᱱᱟᱜ ᱴᱟᱱ ᱛᱮᱜᱮ ᱵᱩᱡᱷᱟᱹᱜᱼᱟ ᱚᱠᱟᱥᱮᱫᱟᱜ
ᱦᱮᱸ ᱛᱟᱦᱞᱮ ᱱᱤᱛᱚᱜ ᱫᱚ ᱚᱠᱟ ᱨᱮ ᱚᱲᱟᱜ ᱨᱮᱜᱮ?
ᱚᱲᱟᱜ ᱨᱮᱜᱮ ᱚᱲᱟᱜ ᱵᱷᱤᱛᱤᱨ ᱨᱮ ᱫᱩᱲᱩᱵ ᱦᱩᱭ ᱠᱟᱱᱟ ᱟᱫᱚ ᱦᱚᱭ ᱟᱫᱚ ᱧᱮᱞ ᱵᱟᱲᱟ ᱦᱩᱭᱱᱟ ᱡᱮ ᱚ ᱮᱱᱟᱝ ᱫᱚ ᱵᱟᱭᱨᱮ ᱥᱮᱫ ᱨᱮ ᱛᱟᱦᱮᱸ ᱦᱩᱭ ᱞᱮᱱᱟ ᱟᱫᱚ ᱮᱱᱟᱝ ᱫᱚ ᱵᱟᱝ ᱧᱮᱞ ᱦᱩᱭ ᱠᱟᱱᱟ ᱟᱫᱚ ᱧᱮᱞ ᱦᱩᱭ ᱮᱱᱟ ᱡᱮ ᱱᱤᱛᱚᱜ ᱫᱮᱠᱷᱮ ᱟᱫᱚ ᱞᱟᱹᱭᱫᱟᱹᱧ ᱛᱟᱦᱚᱞᱮ
ᱤᱧ ᱫᱚ ᱱᱚᱜᱼᱚᱭ ᱛᱮᱦᱮᱧ ᱜᱮ ᱯᱷᱳᱱ ᱵᱟᱲᱟ ᱫᱚᱧ ᱮᱦᱚᱵ ᱠᱟᱜᱼᱟ ᱾ ᱟᱢ ᱢᱟ ᱛᱤᱥ ᱠᱷᱚᱱᱮᱢ ᱠᱟᱹᱢᱤᱜ ᱟᱢ ᱵᱟ ᱛᱤᱥ ᱠᱷᱚᱱ ᱮᱢ ᱠᱟᱹᱢᱤ ᱠᱟᱱ ᱛᱟᱞᱟᱝ?
ᱵᱟᱝ ᱵᱟᱝ ᱤᱧ ᱛᱮᱦᱮᱧ ᱱᱟᱣᱟ ᱜᱮ ᱾
ᱟᱢ ᱦᱚᱸ ᱛᱮᱦᱮᱧ ᱱᱟᱣᱟ ᱜᱮ ᱾ ᱯᱷᱚᱱ ᱵᱟᱲᱟ ᱞᱮᱫᱟᱢ ᱥᱮᱛᱟ ᱵᱮᱲᱟ ᱥᱮᱫ ᱡᱟᱦᱟ ᱠᱚᱨᱮ?
ᱵᱟᱝ ᱵᱟᱝ ᱚᱠᱚᱭ ᱥᱟᱞᱟᱜ ᱦᱚᱸ ᱵᱟᱝ ᱨᱚᱯᱚᱲ ᱵᱟᱲᱟ ᱦᱩᱭ ᱠᱟᱱᱟ ᱾
ᱦᱚᱭ ᱤᱧ ᱫᱚ ᱥᱮᱛᱟᱜ ᱵᱮᱞᱟᱧ ᱯᱷᱳᱱ ᱞᱮᱫᱼᱟ ᱢᱤᱫᱴ ᱦᱟᱸᱜ ᱾
ᱟᱪᱪᱷᱟ
ᱦᱩᱸ ᱤᱧ ᱦᱚᱸ ᱵᱟᱹᱧ ᱵᱩᱡᱷᱟᱹᱣ ᱧᱟᱢ ᱮᱭᱟ ᱪᱮᱫ ᱠᱚᱪᱚᱝ ᱪᱮᱠᱟᱹᱭ ᱦᱩᱭᱩᱜ ᱠᱟᱱᱟ᱾
ᱟᱫᱚ ᱱᱚᱣᱟ ᱠᱚᱫᱚ ᱚᱱᱮ ᱤᱭᱟᱹ ᱛᱚ ᱠᱚᱱᱵᱷᱟᱨᱥᱮᱥᱮᱱ ᱠᱚᱠᱚ ᱮᱢᱫᱟ ᱮᱭᱟᱭ ᱠᱚᱨᱮ ᱡᱟᱹᱱᱤᱡ ᱛᱚ ᱚᱱᱠᱟᱜᱮ ᱾
ᱦᱮᱸ ᱦᱮᱸ ᱟᱫᱚ ᱤᱧ ᱦᱚᱧ ᱜᱩᱱᱟᱹᱱ ᱱᱟ ᱡᱩᱫᱤ ᱜᱟᱞᱢᱟᱨᱟᱣ ᱛᱮ ᱡᱩᱚᱫᱤ ᱯᱚᱭᱥᱟ ᱧᱟᱢᱚᱜ ᱠᱷᱟᱱ ᱯᱚᱭᱥᱟ ᱠᱚ ᱡᱩᱫᱤ ᱠᱟᱢᱟᱭ ᱦᱩᱭᱩᱜ ᱠᱷᱟᱡ ᱤᱱᱠᱟᱹᱢ ᱡᱩᱫᱤ ᱦᱩᱭᱩᱜ ᱠᱷᱟᱡ ᱢᱤᱫ ᱵᱟᱨ ᱦᱚᱲᱤᱧ ᱯᱷᱳᱱ ᱟᱠᱚ ᱞᱮᱜ ᱤᱧᱦᱚᱸ ᱾
ᱥᱮᱭ ᱛᱚ ᱚᱲᱟᱜ ᱤᱭᱟᱹ ᱠᱚᱨᱮ ᱜᱮ ᱦᱮᱸ
ᱱᱚᱝᱠᱟᱱ ᱠᱟᱹᱢᱤ ᱛᱚ ᱟᱨ ᱵᱟᱝ ᱧᱟᱢᱚᱜᱼᱟ ᱾ ᱟᱫᱚ ᱫᱮᱠᱷᱟ ᱡᱟᱠ ᱜᱟᱞᱢᱟᱨᱟᱣ ᱠᱟᱛᱮᱜ ᱯᱚᱭᱥᱟ ᱧᱟᱢᱚᱜ ᱠᱟᱱᱟ ᱥᱮ ᱵᱟᱝ?
ᱦᱮᱸ ᱵᱟᱝ ᱤᱭᱟᱹ ᱧᱟᱢ ᱫᱚᱠᱚ ᱧᱟᱢ ᱵᱟᱲᱟ ᱟᱠᱟᱜᱼᱟ ᱞᱟᱦᱟᱛᱮ ᱟᱹᱞᱤᱧ ᱢᱤᱫᱴᱟᱝ ᱯᱷᱨᱮᱱᱰ ᱦᱚᱸᱳᱭ ᱚᱱᱠᱟ ᱡᱚᱴᱟᱣ ᱠᱚᱲᱟ ᱜᱮ ᱟᱫᱚ ᱩᱱᱤ ᱢᱮᱱ ᱵᱟᱲᱟ ᱟᱹᱫᱤᱧ ᱛᱟᱦᱮᱸᱜᱼᱟ ᱟᱫᱚ ᱡ ᱮᱠᱷᱚᱱ ᱠᱷᱟᱱ ᱜᱮ ᱤᱧᱤᱧ ᱡᱚᱭᱮᱱᱟ ᱦᱟᱜ ᱚᱱᱟᱨᱮ ᱞᱟᱹᱭᱮᱫᱟᱭ ᱛᱟᱦᱚᱞᱮ ᱢᱮᱛᱟ ᱫᱤᱧᱟ ᱛᱟᱨᱯᱚᱨ ᱟᱫᱧ ᱞᱮᱭ ᱮᱫᱟ ᱴᱷᱤᱠ ᱜᱮᱭᱟ ᱛᱟᱦᱟᱞᱮ ᱚᱲᱟᱜ ᱨᱮᱜᱮ ᱢᱤᱱᱟᱹᱧᱟ ᱮᱴᱟᱜ ᱠᱚ ᱠᱟᱹᱢᱤ ᱠᱚ ᱟᱨ ᱵᱟᱝ ᱧᱮᱞ ᱦᱩᱭᱩᱜ ᱠᱟᱱᱟ ᱡᱚᱠᱷᱚᱱ ᱚᱲᱟᱜ ᱨᱮᱜᱮ ᱟᱡ ᱫᱚ ᱮᱴᱟᱜ ᱨᱮ ᱠᱟᱹᱢᱟᱭ ᱟᱫᱚ ᱩᱱᱤ ᱜᱮ ᱞᱮᱭᱫᱟᱭ ᱛᱟᱦᱚᱞᱮ ᱤᱭᱟᱹᱭ ᱛᱞᱟᱝ ᱢᱮ ᱟᱫᱧ ᱞᱮᱭ ᱫᱟ ᱴᱷᱤᱠ ᱜᱮᱭᱟ ᱛᱟᱦᱟᱞᱮ ᱨᱮᱡᱤᱥᱴᱮᱥᱱ ᱨᱮᱡᱤᱥᱴᱟᱨ ᱦᱩᱭᱩᱜᱼᱟ ᱟᱫᱚ ᱚᱱᱟ ᱯᱚᱨᱮ ᱟᱫᱚ ᱚᱱᱟᱫᱚ ᱟᱫᱚ ᱞᱟᱹᱭ ᱮᱟᱭ ᱵᱚᱱᱫᱚ ᱜᱚᱫ ᱞᱟᱹᱭᱫᱟᱠᱲ ᱞᱟᱹᱭᱫᱟ ᱵᱟᱝ ᱯᱩᱨᱟᱹᱣ ᱫᱟᱲᱮᱭᱟᱫᱟ ᱞᱮ ᱴᱟᱠᱚ ᱠᱚ ᱵᱟᱞᱮ ᱯᱩᱨᱟᱹᱣ ᱫᱟᱲᱮᱭᱟᱫᱟ ᱾ ᱟᱫᱚ ᱵᱚᱱᱫᱚᱭᱮᱱᱟ ᱾ ᱟᱫᱚ ᱚᱱᱟᱫᱚ ᱚᱸᱰᱮ ᱜᱮ ᱦᱟᱹᱯᱤᱫ ᱮᱱᱟ ᱾
ᱱᱤᱭᱟᱹ ᱜᱨᱩᱯ ᱨᱮᱱ ᱠᱚᱲᱟ ᱠᱚ ᱢᱮᱱᱟᱜ ᱠᱚ
ᱦᱩᱸ
ᱱᱩᱠᱩ ᱥᱟᱞᱟᱜ-ᱟᱢ ᱜᱟᱞᱢᱟᱨᱟᱣ ᱵᱟᱲᱟ ᱞᱮᱫᱟ ᱮᱢᱱᱤ ᱯᱷᱳᱱ ᱠᱚᱨᱮ
ᱟᱹᱣᱨᱤᱭᱟ
ᱟᱹᱣᱨᱤ ᱜᱮ ᱵᱟᱝ ᱤᱧ ᱦᱚᱸ ᱵᱟᱹᱧ ᱜᱟᱞᱢᱟᱨᱟᱣ ᱟᱠᱟᱫ ᱛᱮᱦᱤᱧ ᱜᱤᱧ ᱮᱦᱚᱵ ᱠᱟᱜᱼᱟ ᱴᱨᱟᱠᱴᱳᱨ
ᱱᱟᱣᱟ ᱱᱟᱣᱟ ᱜᱮ
ᱱᱟ ᱮᱠᱷᱮᱱ ᱱᱟᱣᱟ ᱱᱟᱣᱟ ᱦᱚᱲ
ᱟᱫᱚ ᱦᱟᱸᱜ ᱟᱨ ᱢᱤᱫᱴᱟᱝ ᱠᱚᱲᱟ ᱢᱮᱱᱟᱭ ᱛᱟᱞᱮᱭᱟ ᱩᱱᱤ ᱫᱚ ᱴᱨᱟᱱᱥᱠᱨᱤᱯᱥᱮᱱᱮ ᱠᱟᱹᱢᱤᱭᱮᱫᱟ ᱩᱱᱤ ᱫᱚ
ᱟᱪᱪᱷᱟ ᱚᱠᱚᱭᱴᱟᱜ
ᱢᱮᱱᱟᱭᱟ ᱢᱮᱱᱟᱭ ᱫᱚ ᱟᱫᱚ ᱦᱟᱸᱜ ᱱᱤᱛᱳ ᱫᱚ ᱵᱟᱝ ᱞᱟᱹᱭ ᱦᱚᱭᱳᱜ ᱠᱟᱱᱟ ᱱᱚᱰᱮ ᱫᱚ ᱦᱟᱜᱸ ᱠᱚ ᱞᱟᱹᱭ
ᱦᱮᱸ ᱦᱮᱸ ᱦᱮᱸ ᱟᱪᱪᱷᱟ ᱟᱵᱚ ᱟᱵᱚᱣᱟᱜ ᱱᱤᱭᱟᱹ ᱜᱨᱩᱯ ᱨᱮᱜᱮ ᱢᱮᱱᱟᱭᱟ ᱛᱚ
ᱦᱚᱸ ᱢᱮᱱᱟᱣ ᱫᱚ ᱢᱮᱱᱟᱜ ᱟᱠᱟᱫᱮ ᱜᱮᱭᱟ ᱩᱱᱤ ᱫᱚ ᱢᱟᱨᱮ ᱟᱠᱟᱱ ᱢᱚᱴᱟᱢᱩᱴᱤ ᱴᱨᱟᱱᱥᱠᱨᱤᱯᱥᱚᱱ ᱨᱮ ᱩᱱᱤ
ᱩᱱᱤ ᱫᱚ ᱦᱟᱱᱛᱮ ᱨᱮ ᱦᱟᱱᱛᱮ ᱨᱮ ᱚᱱᱮ ᱡᱮᱴᱟ ᱚᱰᱤᱭᱳ ᱚᱰᱤᱭᱳ ᱠᱷᱚᱱᱟᱜ ᱡᱮᱴᱟ ᱚᱞ ᱦᱤᱡᱩᱜ ᱚᱱᱟᱨᱮ ᱪᱟᱞᱟᱣᱱᱟ ᱦᱟᱸ ᱟᱪᱪᱷᱟ ᱟᱵᱚ ᱦᱚᱸ ᱚᱱᱟ ᱨᱮᱵᱚᱱ ᱪᱟᱞᱟᱜᱼᱟ ᱦᱟᱸᱜ ᱡᱩᱫᱤ ᱵᱚᱱ ᱠᱟᱹᱢᱤ ᱤᱫᱤ ᱞᱮᱠᱟᱱ
ᱦᱳ‌ ᱟᱫᱚ ᱵᱩᱡᱷᱟᱹᱣ ᱠᱟᱛᱮᱫ ᱵᱟᱹᱭ ᱵᱟᱹᱭ ᱛᱮ ᱚᱱᱛᱮ ᱱᱚᱛᱮ ᱠᱟᱛᱮ
ᱦᱩ ᱸ ᱡᱮᱠᱳᱱᱳ ᱢᱤᱫᱴᱮᱜ ᱵᱚᱱ ᱞᱟᱦᱟ ᱨᱮᱵᱚᱱ ᱥᱮᱬᱟ ᱠᱟᱜ ᱜᱮ
ᱦᱮᱸ
ᱱᱟᱣᱟ ᱦᱚᱲ ᱛᱚ
ᱦᱳᱭ ᱱᱟᱣᱟ ᱦᱚᱲ ᱡᱷᱚᱛᱚ ᱫᱷᱟᱯᱮ ᱫᱷᱟᱯᱮ ᱢᱤᱫᱴᱟᱝ ᱢᱤᱫᱴᱟᱝ ᱧᱮᱞ ᱤᱫᱤ ᱦᱩᱭᱩᱜ ᱠᱟᱱᱟ
ᱟᱫᱚ ᱩᱱᱤ ᱫᱚ ᱯᱮᱢᱮᱱᱴ ᱠᱚ ᱦᱮᱡ ᱵᱟᱲᱟ ᱟᱠᱟᱫᱮᱭᱟ
ᱦᱸ ᱦᱮᱡ ᱫᱚ ᱦᱮᱡ ᱠᱟᱣᱫᱮᱭᱟ ᱦᱮᱡ ᱫᱚ ᱦᱮᱡ ᱠᱟᱣᱫᱮᱭᱟ ᱢᱚᱴᱟᱢᱩᱴᱤ
ᱟᱪᱪᱷᱟ ᱟᱪᱪᱷᱟ ᱟᱪᱪᱷᱟ ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱡᱟᱠ ᱚᱱᱟ ᱚᱱᱟᱜᱮ ᱜᱟᱞᱢᱟᱨᱟᱣ ᱠᱚ ᱵᱟᱝ ᱦᱳᱭ ᱠᱟᱱ ᱪᱮᱫ ᱠᱟ ᱦᱤᱡᱩᱜ ᱠᱟᱱᱟ ᱥᱮ ᱵᱟᱝ ᱦᱤᱡᱩᱜ ᱠᱟᱱᱟ ᱦᱟᱸᱜ ᱦᱮ ᱟᱫᱚ ᱟᱪᱪᱷᱟᱧ ᱢᱮᱱ ᱮᱫᱟ ᱤᱧ ᱜᱩᱱᱟᱹᱱᱟ ᱟᱪᱪᱷᱟᱧ ᱠᱟᱹᱢᱤ ᱠᱟᱜ ᱞᱮᱜᱮ ᱠᱟᱹᱢᱤ ᱟᱹᱣᱨᱤ ᱠᱟᱹᱢᱤ ᱠᱷᱚᱱ ᱫᱚ ᱚᱠᱟ ᱠᱷᱚᱡ ᱪᱮᱫ ᱮᱢ ᱵᱩᱡᱷᱟᱹᱣᱟ
ᱵᱟᱢ ᱟᱬᱜᱳ ᱞᱮᱱᱠᱷᱟᱱ ᱫᱚ ᱢᱚᱴᱟᱢᱩᱴᱤ ᱢᱟᱱᱮ ᱛᱤᱱᱟᱹᱜ ᱰᱷᱚᱲᱟ ᱫᱟᱨᱦᱟ ᱵᱟᱢ ᱟᱲᱜᱳ ᱞᱮᱱᱠᱷᱟᱱ ᱫᱚ ᱵᱟᱝ ᱵᱩᱡᱷᱟᱹᱜᱼᱟ
ᱵᱟᱝ ᱵᱟᱝ ᱵᱩᱡᱷᱟᱹᱜ-ᱟ ᱦᱮᱸ ᱰᱟᱦᱤ ᱠᱷᱚᱡ ᱫᱚ ᱵᱟᱝ ᱵᱩᱡᱷᱟᱹᱜ-ᱟ
ᱧᱮᱞ ᱠᱟᱛᱮ ᱠᱟᱹᱴᱤᱡ ᱟᱬᱜᱩ ᱠᱟᱛᱮ ᱟᱣᱨᱤᱭᱟ ᱱᱚᱜᱼᱚᱭ ᱛᱚ ᱟᱴ ᱵᱟᱡᱟᱜ ᱠᱟᱱᱟ ᱱᱤᱛᱚᱜ ᱫᱚ
ᱟᱪᱪᱷᱟ ᱟᱪᱪᱷᱟ
ᱥᱟᱲᱮ ᱱᱚ ᱚᱱᱠᱟ ᱜᱟᱱ ᱵᱟᱡᱟᱣ ᱜᱚᱫᱚᱜ ᱜᱮᱭᱟ
ᱟᱪᱪᱷᱟ ᱟᱪᱪᱷᱟ
ᱦ
ᱩ ᱡᱚᱢ ᱧᱩ ᱫᱚ ᱢᱚᱴᱟᱢᱩᱴᱤ ᱛᱤᱱᱟᱹᱜ ᱫᱮᱨᱤᱜ-ᱟ ᱦᱟᱸᱜ
ᱥᱟᱲᱮ ᱫᱚᱥ ᱫᱚᱥ ᱵᱟᱡᱟᱣ ᱜᱚᱫᱚᱜ-ᱟ
ᱫᱚᱥ ᱫᱚ ᱵᱟᱡᱟᱜ ᱜᱮᱭᱟ ᱦᱟᱝ ᱚᱻ ᱤᱧᱢᱟ ᱠᱟᱹᱢᱤ ᱨᱮᱜᱮ ᱢᱮᱱᱟᱹᱧ ᱫᱚᱥ ᱫᱚᱥ ᱵᱟᱡᱮᱧ ᱩᱰᱩᱠᱚᱜ-ᱟ ᱥᱟᱲᱮ ᱫᱚᱥ ᱵᱟᱡᱮᱧ ᱩᱰᱩᱠᱚᱜ-ᱟ ᱤᱧᱫᱚ
ᱚ ᱦᱩᱸ ᱟᱫᱚ ᱟᱞᱮ ᱫᱚ ᱚᱱᱮ ᱵᱟᱹᱫᱽ ᱵᱟᱹᱭᱦᱟᱹᱲ ᱠᱚ ᱛᱚ ᱤᱭᱟᱹ ᱠᱟᱛᱮ ᱱᱚᱜᱼᱚᱭ ᱱᱤᱛᱚᱜ ᱫᱚ ᱫᱟᱜ ᱮᱫᱟᱭ ᱛᱚ ᱚᱱᱛᱮ ᱠᱷᱚᱡᱟᱜ ᱜᱮ ᱤᱭᱟᱹ ᱠᱟᱛᱮ ᱟᱫᱚ ᱦᱮᱡ ᱦᱩᱭ ᱦᱩᱭ ᱠᱟᱱᱟ ᱟᱫᱚ ᱚᱱᱟᱜᱮ ᱧᱮᱞ ᱦᱳᱭᱳᱜ ᱠᱟᱱᱟ ᱱᱤᱛᱚᱜ ᱜᱨᱩᱯ ᱠᱚᱨᱮ ᱚᱱᱟᱜᱮ ᱟᱫᱚ ᱧᱮᱞ ᱟᱫᱚ ᱚᱠᱚᱭ ᱦᱚᱸ ᱨᱮᱥᱯᱚᱱᱥ ᱵᱟᱠᱚ ᱮᱢ ᱠᱟᱫᱟ ᱵᱟ ᱵᱟᱠᱚ ᱛᱮᱞᱟ ᱵᱟᱠᱚ ᱨᱩᱣᱟᱹᱲ ᱠᱟᱜ ᱠᱷᱟᱱ ᱫᱚ ᱛᱟᱦᱞᱮ ᱫᱮᱠᱷᱤ ᱧᱮᱞ ᱦᱩᱭ ᱞᱤᱱᱤᱡ ᱜᱮ
ᱦᱩᱸ ᱦᱩᱸ ᱦᱩᱸ ᱦᱩᱸ
ᱯᱷᱤᱨᱤ ᱥᱮ ᱵᱮᱥᱛᱚ ᱜᱮ
ᱦᱩᱸ ᱦᱩᱸ
ᱟᱨ ᱮᱢᱱᱤ ᱠᱩᱫᱚ ᱪᱮᱫ ᱠᱩ ᱠᱟᱢᱤ ᱦᱩᱭ ᱵᱟᱲᱟᱜᱼᱟ ᱚᱲᱟᱜ ᱠᱚᱨᱮ?
ᱠᱟᱢᱤ ᱫᱚ ᱚᱲᱟᱜ ᱠᱚᱨᱮ ᱜᱮ ᱱᱚᱜᱼᱚᱭ ᱱᱤᱛᱚᱜ ᱫᱚ ᱵᱟᱹᱫᱽ ᱵᱟᱹᱭᱦᱟᱹᱲ ᱠᱚ ᱱᱤᱛᱚᱜ ᱪᱟᱥ ᱤᱭᱟᱹ ᱮᱢᱱᱤ ᱪᱟᱥ ᱜᱮ ᱵᱟᱨ ᱤᱭᱟᱹ ᱪᱟᱥ ᱦᱩᱭᱩᱜ ᱜᱮᱭᱟ ᱟᱨ ᱱᱚᱛᱮ ᱦᱟᱞᱠᱟ ᱴᱩᱠ ᱴᱟᱠ ᱜᱚᱝᱠᱮ ᱤᱭᱟᱹ ᱠᱚ ᱢᱮᱱᱟᱜᱼᱟ ᱚᱱᱮ
ᱮ ᱥᱟᱣᱩᱱᱰ ᱥᱤᱥᱴᱮᱢ ᱠᱚ ᱠᱟᱹᱡ ᱦᱳᱭ ᱾
ᱥᱟᱣᱩᱱᱰ ᱥᱤᱥᱴᱮᱢ ᱵᱚᱞᱛᱮ ᱱᱤᱭᱟᱹ ᱤᱭᱟᱹ ᱠᱚᱨᱮ ᱦᱟᱝ ᱱᱤᱭᱟᱹ᱾
ᱦᱮᱸ ᱦᱮᱸ ᱦᱮᱸ ᱞᱟᱭᱤᱵᱷ ᱯᱚᱯᱷᱚᱢᱮᱱᱥ ᱦᱳᱭ ᱞᱟᱭᱤᱵᱷ ᱯᱟᱨᱯᱷᱚᱨᱢᱮᱱᱥ ᱠᱚ ᱚᱱᱮ ᱯᱨᱳᱜᱨᱟᱢ ᱠᱚ ᱦᱳᱭᱳᱜ ᱫᱚ ᱚᱱᱟ ᱠᱚ ᱥᱟᱯᱲᱟᱣ ᱨᱮᱱᱟᱜ ᱦᱳᱭ᱾
ᱟᱪᱪᱷᱟ ᱟᱪᱪᱷᱟ ᱠᱚᱱᱥᱟᱨᱴ ᱠᱚᱨᱮ ᱦᱚᱸ ᱪᱟᱞᱟᱜ ᱦᱳᱭ ᱵᱟᱲᱟᱜ ᱜᱮᱭᱟ ᱦᱟᱝ ᱟᱪᱪᱷᱟ ᱟᱪᱪᱷᱟ ᱟᱪᱪᱷᱟ᱾ ᱟᱪᱪᱷᱟ ᱟᱪᱪᱷᱟ ᱟᱰᱤ ᱱᱟᱯᱟᱭ ᱛᱚ, ᱡᱟᱠ ᱡᱩᱫᱤ ᱥᱚᱢᱚᱭ ᱦᱩᱭ ᱞᱮᱱ ᱠᱷᱟᱡ ᱟᱞᱮ ᱦᱚᱸᱞᱮ ᱟᱜᱩ ᱯᱮᱭᱟ ᱦᱮᱸ᱾
ᱛᱚ ᱢᱟᱱᱢᱤ ᱤᱭᱟᱹ ᱨᱮᱫᱚ ᱟᱨᱡᱟᱣ ᱠᱟᱛᱮᱜ ᱡᱚᱢ ᱜᱮ ᱦᱳᱭᱳᱜᱼᱟ ᱚᱱᱟ ᱠᱚᱜᱮ ᱟᱫᱚ ᱪᱟᱞᱟᱜ ᱠᱟᱱᱟ ᱢᱚᱴᱟᱢᱩᱴᱤ ᱟᱨ ᱦᱚᱸᱜᱼᱚᱭ᱾
ᱩᱸ
ᱢᱟᱱᱮ ᱢᱚᱴᱟᱢᱩᱴᱤ ᱚᱠᱟᱴᱟᱜ ᱜᱮ ᱧᱟᱢᱚᱜᱼᱟ ᱠᱟᱢᱤ
ᱡᱚᱛᱚ ᱡᱚᱛᱚ ᱡᱚᱛᱚᱜᱤ ᱟᱨᱠᱤ ᱵᱟᱲᱟᱭ ᱫᱚ ᱢᱮᱱᱟᱜ ᱜᱮᱭᱟ᱾ ᱦᱮᱸ ᱟᱵᱩ ᱟᱵᱩ ᱦᱚᱲ ᱦᱚᱯᱚᱱ ᱫᱚ ᱢᱚᱴᱟᱢᱩᱴᱤ ᱡᱚᱛᱚ ᱜᱮᱵᱩᱱ ᱫᱟᱲᱮᱭᱟᱜ-ᱟ᱾ ᱚᱥᱩᱵᱤᱛᱟ ᱫᱚ ᱵᱟᱝ ᱠᱟᱱᱟ᱾ ᱤᱧ ᱮᱥᱮᱜᱤ ᱵᱟᱨᱦᱮ ᱠᱚᱨᱮᱧ ᱠᱟᱢᱤ ᱵᱟᱲᱟᱣ ᱟᱠᱟᱜᱼᱟ ᱴᱟᱥᱴᱮᱴ ᱠᱚᱨᱮ ᱮᱴᱟᱜ ᱨᱟᱡᱽᱡᱚ ᱠᱚᱨᱮ ᱡᱮᱨᱚᱠᱚᱢ ᱞᱮᱵᱷᱟᱨ ᱠᱟᱢᱤ ᱠᱚᱜᱤ ᱟᱨᱠᱤ ᱵᱚᱞᱮ᱾
ᱚ
ᱫᱷᱤᱨᱤ ᱫᱷᱤᱨᱤ ᱫᱤᱯᱤᱞ ᱫᱚ ᱵᱚᱞᱮ ᱵᱟᱝ᱾ ᱡᱮᱦᱩᱛᱩ ᱥᱟᱨᱤᱭᱟ ᱜᱚᱜ ᱫᱩᱧ ᱜᱚᱜ ᱠᱟᱫᱟ ᱢᱮᱬᱦᱮᱫ ᱠᱚᱫᱩᱧ ᱜᱚᱜ ᱠᱟᱫᱟ᱾ ᱵᱟᱨᱦᱮ ᱨᱟᱡ ᱦᱟᱱᱛᱮ ᱪᱮᱱᱱᱟᱭᱤᱧ ᱪᱟᱞᱟᱣ ᱞᱮᱱᱟ᱾ ᱛᱟᱨᱯᱚᱨᱮ ᱱᱟᱛᱮ ᱜᱩᱡᱨᱟᱴ ᱦᱚᱧ ᱪᱟᱞᱟᱣ ᱞᱮᱱᱟ ᱵᱟᱨᱫᱷᱚᱢ᱾ ᱢᱤᱫᱷᱚᱢ ᱟᱢᱮᱫᱟᱵᱟᱛ᱾ ᱫᱷᱟᱢ ᱥᱩᱨᱟᱴ ᱨᱮ ᱪᱟᱞᱟᱣ ᱫᱚ ᱦᱩᱭ ᱠᱟᱱᱟ ᱵᱮᱹᱥ ᱟᱫᱚ ᱱᱤᱛᱚᱜ ᱫᱚ ᱚᱲᱟᱜ ᱯᱷᱮᱰ ᱨᱮᱜᱮ ᱢᱤᱱᱟᱹᱧᱟ᱾ ᱦᱟᱸᱜ ᱟᱨᱠᱤ ᱱᱤᱭᱟᱹ ᱠᱚᱨᱮᱜᱤᱧ ᱠᱟᱢᱤᱭᱟ᱾
ᱚᱲᱟᱜ ᱯᱷᱮᱰ ᱨᱮᱠᱷᱟᱱ ᱫᱚ ᱢᱚᱴᱟᱢᱩᱴᱤ ᱯᱚᱨᱤᱵᱟᱨ ᱠᱚᱦᱚᱸ ᱯᱷᱮᱢᱮᱞᱤ ᱠᱚᱦᱚᱸ ᱴᱟᱭᱤᱢ ᱮᱢ ᱜᱟᱱᱚᱜᱼᱟ᱾ ᱚᱱᱟ ᱦᱳᱭ ᱤᱱᱟᱹ ᱜᱮᱛᱚ᱾ ᱠᱚ ᱤᱹᱭᱟ ᱡᱚᱛᱚᱜ ᱜᱮ ᱡᱮ ᱚᱲᱟᱜ ᱥᱳᱨ ᱨᱮᱜᱮᱠᱚ ᱛᱟᱦᱮᱱ ᱢᱟ ᱚᱲᱟᱜ ᱠᱷᱚᱱᱟᱜ ᱜᱮ ᱠᱟᱹᱢᱤ ᱤᱭᱟᱹ ᱞᱮᱠᱷᱟᱱ ᱫᱚ ᱱᱟᱯᱟᱭᱚᱜ ᱛᱟᱵᱚᱱᱟ᱾
ᱦᱩᱸ ᱦᱩᱸ ᱟᱨ ᱦᱟᱱᱟᱴᱟᱜ ᱫᱚ ᱦᱟᱱᱮ ᱦᱟᱱᱟᱨᱮ ᱡᱮᱴᱟ ᱳᱰᱤᱭᱳ ᱠᱷᱚᱱᱟᱜ ᱡᱮᱴᱟ ᱨᱟᱭᱴᱤᱝ ᱠᱟᱹᱢᱤ ᱚᱱᱟ ᱨᱮᱫᱚ ᱡᱟᱹᱱᱤᱡ ᱟᱸ ᱞᱮᱯᱴᱚᱯ ᱞᱟᱜᱟᱜᱼᱟ᱾ ᱥᱮ ᱢᱤᱴᱮᱜ ᱥᱮᱴᱟᱯ ᱞᱟᱜᱟᱜᱼᱟ᱾ ᱟᱨ ᱤᱧᱟᱹᱜ ᱫᱚ ᱥᱮᱴᱟᱯ ᱦᱚᱸ ᱵᱟᱹᱱᱩᱜ-ᱟ ᱥᱮ
ᱦᱚᱸᱜᱼᱚ ᱠᱟᱨᱚᱱ ᱦᱟᱸᱜ ᱠᱚ ᱞᱟᱹᱭ ᱮᱫᱟ ᱡᱮ ᱱᱚᱸᱰᱮ ᱤᱭᱟᱹ ᱡᱟᱦᱟᱸ ᱢᱮᱱᱟᱜᱼᱟᱜ ᱚᱱᱟ ᱮᱸᱜ ᱢᱤ ᱢᱤᱫᱴᱟᱝ ᱤᱭᱟᱹ ᱢᱮᱱᱟᱜᱼᱟ ᱮᱯ ᱢᱮᱱᱟᱜᱼᱟ ᱮᱸᱜ ᱚᱱᱟ ᱫᱚ ᱚᱰᱚ-ᱚᱰᱟᱥᱤᱴᱤ᱾
ᱟᱪᱪᱷᱟ
ᱚᱱᱟ ᱚᱰᱟᱥᱩᱴᱤ ᱠᱷᱚᱡᱟᱜ ᱢᱚᱴᱟᱢᱩᱴᱤ ᱚᱱᱟ ᱟᱸᱡᱚᱢ ᱟᱸᱡᱚᱢ ᱛᱮ ᱚᱞ ᱦᱩᱭᱩᱜᱼᱟ ᱚᱞ ᱠᱟᱛ ᱛᱮ ᱟᱫᱚ ᱚᱱᱟ ᱱᱟᱜ ᱡᱟᱦᱟᱸᱴᱟᱜ ᱤᱭᱟᱹᱛᱮ ᱚᱰᱩᱠᱚᱜᱼᱟ ᱚᱞᱴᱟᱜ ᱡᱟᱦᱟᱸ ᱚᱰᱩᱠᱚᱜᱼᱟ᱾ ᱚᱞ ᱯᱷᱚᱨᱢᱮᱴᱟ ᱛᱤᱱᱟᱹᱜ ᱢᱤᱱᱤᱴ ᱠᱷᱚᱡᱟᱜ ᱛᱤᱱᱟᱹᱜ ᱢᱤᱞᱤ ᱥᱮᱠᱮᱱᱰ ᱨᱮ ᱢᱮᱱᱟᱜᱼᱟ ᱚᱱᱚ ᱚᱱᱠᱟ ᱠᱟᱛᱮ ᱩᱰᱩᱠᱚᱜᱼᱟ ᱵᱟᱪᱷᱟᱣ ᱠᱟᱛᱮ ᱚᱞ ᱜᱮ ᱥᱩᱫᱩ ᱩᱰᱩᱠᱚᱜᱼᱟ᱾ ᱚᱞ ᱩᱰᱩᱠ ᱠᱟᱛᱮ ᱚᱱᱟᱴᱟᱜ ᱟᱫᱚ᱾ ᱚᱱᱟ ᱠᱩ ᱚᱞ ᱦᱩᱭᱩᱜᱼᱟ ᱟᱨᱚ ᱢᱤᱴᱟᱱ ᱤᱭᱟᱹ ᱠᱚ ᱮᱢᱚᱜᱼᱟ ᱚᱱᱟᱨᱮ ᱠᱩᱞ ᱦᱩᱭᱩᱜᱼᱟ᱾ ᱚᱱᱠᱟ ᱠᱟᱛᱮ
ᱦᱚᱸ
ᱫᱚ ᱦᱟᱸᱜ ᱦᱳᱭ ᱡᱟᱦᱟᱸᱭ ᱠᱚᱣᱟᱜ ᱢᱮᱱᱟᱜᱼᱟ ᱟᱫᱚ ᱚᱱᱟ ᱫᱚ ᱢᱳᱵᱟᱭᱤᱞ ᱨᱮᱫᱚ ᱵᱷᱟᱨᱥᱮᱱ ᱵᱟᱹᱱᱩᱜᱼᱟ ᱚᱱᱟ ᱫᱚ ᱵᱟᱭ ᱥᱟᱯᱳᱴᱟ
ᱟᱪᱪᱷᱟ ᱢᱳᱵᱟᱭᱤᱞ ᱨᱮᱫᱚ ᱚᱱᱟ ᱵᱟᱭ ᱥᱟᱯᱳᱴᱟ ᱚᱠᱚᱭ ᱵᱟᱰᱟᱭ ᱤᱧᱫᱚ ᱤᱧ ᱪᱷᱟᱴᱟᱣᱟ ᱥᱮ ᱪᱮᱫ ᱛᱟᱦᱚᱞᱮ ᱦᱟᱸᱜ ᱵᱟᱹᱱᱩᱜ ᱛᱤᱧᱟᱹ ᱡᱤᱱᱤᱥ ᱠᱚ ᱦᱟᱸᱜ ᱟᱪᱪᱷᱟ ᱢᱟ ᱛᱤᱱᱟᱹᱜ ᱫᱤᱱ ᱯᱷᱳᱱ ᱛᱮ ᱯᱷᱳᱱ ᱛᱮ ᱛᱤᱱᱟᱹᱜ ᱫᱤᱱ ᱪᱟᱞᱟᱜ ᱠᱟᱱᱟ᱾
ᱦᱳ ᱧᱮᱞ ᱜᱮ ᱧᱮᱞ ᱜᱮᱥᱮ ᱪᱮᱫ ᱠᱚ ᱤᱭᱟᱹᱭ ᱮᱫᱟ ᱟᱫᱚ ᱚᱱᱠᱟ ᱦᱤᱥᱟᱹᱵ ᱛᱮ ᱟᱫᱚ ᱦᱳᱭ
ᱟᱨᱠᱷᱟᱡ ᱫᱚ ᱡᱤᱱᱤᱥ ᱠᱚ ᱵᱷᱟᱹᱜᱤᱴᱟᱜ ᱡᱩᱫᱤ ᱠᱟᱹᱢᱤ ᱠᱚ ᱪᱟᱞᱟᱜ ᱠᱷᱟᱡ ᱫᱚ ᱡᱤᱱᱤᱥᱴᱟᱜ ᱵᱮᱵᱚᱥᱛᱷᱟᱭ ᱦᱩᱭᱩᱜᱼᱟ᱾ ᱦᱷᱸ
ᱮᱢᱱᱤ ᱢᱟᱨᱮᱱᱟᱜ ᱠᱚᱦᱚᱸ ᱧᱟᱢᱚᱜ ᱜᱮᱭᱟ ᱵᱟᱡᱟᱨ ᱨᱮ ᱱᱤᱛᱚᱜ ᱫᱚ
ᱦᱮᱸ ᱦᱮᱸ ᱦᱮᱸ
ᱠᱤᱨᱤᱧ ᱠᱚᱛᱮ ᱞᱮᱯᱴᱚᱯ ᱫᱚ
ᱦᱮᱸ
ᱵᱮᱥᱤ ᱫᱚ ᱥᱮᱨᱚᱠᱚᱢ ᱫᱚ ᱵᱟᱝ ᱮᱢᱱᱤ ᱪᱟᱞᱟᱣ ᱞᱟᱹᱜᱤᱫ ᱠᱟᱹᱢᱤ ᱪᱟᱞᱟᱣ ᱞᱟᱹᱜᱤᱫ ᱟᱨ ᱤᱱᱟᱹ ᱠᱷᱟᱱ ᱜᱮᱛᱚ᱾
ᱦᱩᱸ ᱦᱩᱸ ᱦᱩᱸ
ᱠᱟᱹᱢᱤ ᱪᱟᱞᱟᱣ ᱞᱮᱠᱟ
ᱦᱩᱸ
ᱟᱫᱚ ᱚᱱᱠᱟ ᱠᱚ ᱞᱟᱹᱭ ᱦᱚᱪᱚ ᱠᱟ ᱚᱱᱟᱫᱚ
ᱟᱪᱪᱷᱟ ᱟᱪᱪᱷᱟ ᱦᱩᱸ
ᱚᱱᱟ ᱠᱷᱟᱱ ᱫᱚ ᱱᱟᱯᱟᱭᱚᱜ ᱛᱟᱠᱚᱣᱟ ᱞᱚᱜᱚᱱᱚᱜᱼᱟ
ᱦᱩᱸ
ᱛᱟᱦᱚᱞᱮ ᱪᱷᱩᱴᱤ ᱫᱚ ᱫᱚᱥ ᱵᱟᱡᱮ ᱚᱱᱠᱟ ᱩᱰᱩᱠᱚᱜ
ᱪᱮ ᱢᱮᱱᱮ ᱛᱟᱞᱟᱝ
ᱞᱟᱹᱭᱫᱟᱹᱧ ᱪᱷᱩᱴᱤ ᱫᱚ ᱦᱟᱸᱜ ᱫᱚᱥ ᱵᱟᱡᱮ ᱚᱱᱠᱟᱢ ᱩᱰᱩᱠᱚᱜᱼᱟ ᱦᱟᱸᱜ
ᱮᱸ ᱥᱟᱲᱮ ᱫᱚᱥ ᱵᱟᱡᱮ
ᱚ ᱥᱟᱲᱮ ᱫᱚᱥ
ᱦᱩᱸ ᱾
ᱟᱪᱪᱷᱟ ᱾ ᱚᱱᱛᱮ ᱪᱟᱞᱟᱣ ᱫᱚ ᱪᱟᱞᱟᱣ ᱵᱟᱲᱟ ᱦᱩᱭᱩ ᱟᱠᱟᱱᱟ, ᱚᱱᱟ ᱠᱚᱨᱮ ᱟᱫᱚ ᱥᱮᱨᱚᱠᱚᱢ ᱾ ᱛᱚᱠᱷᱚᱱ ᱫᱚ ᱫᱟᱬᱟᱵᱟᱲᱟ ᱵᱟᱝ ᱦᱩᱭᱩ ᱟᱠᱟᱱᱟ ᱾
ᱟᱪᱪᱷᱟ ᱟᱪᱪᱷᱟ ᱾ ᱦᱩᱸ ᱾
ᱠᱚᱨᱚᱱᱰᱤ ᱦᱩᱱᱟᱹᱝ ᱚᱱᱛᱮ ᱾
ᱟᱪᱪᱷᱟ ᱾ ᱛᱚ ᱚᱱᱟ ᱢᱟ ᱟᱞᱮ ᱯᱟᱥᱮ ᱟᱞᱮ ᱯᱟᱥᱮ ᱜᱮᱛᱚ ᱛᱟᱦᱚᱞᱮ ᱦᱟᱸᱜ ᱾
ᱚ, ᱚᱱᱟ ᱠᱚᱨᱮ ᱦᱚᱸ ᱢᱮᱱᱟᱜ ᱠᱚ ᱜᱮᱭᱟ ᱦᱚᱯᱚᱱᱵᱟ ᱦᱚᱲ ᱛᱟᱠᱚ ᱾
ᱟᱪᱪᱷᱟ ᱾
ᱵᱟᱲᱟ ᱠᱚ ᱪᱟᱞᱟᱣ ᱦᱩᱭ ᱟᱠᱟᱱᱟ ᱾
ᱟᱪᱪᱷᱟ ᱟᱪᱪᱷᱟ ᱟᱪᱪᱷᱟ ᱟᱪᱪᱷᱟ ᱾ ᱟᱯᱮ ᱚᱱᱛᱮ ᱢᱤᱫᱴᱤᱡ ᱠᱟᱹᱢᱤᱭᱟᱹ ᱢᱮᱭ ᱛᱟᱞᱮᱭᱟ ᱛᱟᱦᱮ ᱦᱚᱸ
ᱦᱩᱸ ᱾
ᱟᱨ
ᱱᱚᱣᱟ ᱫᱷᱟᱨᱮ ᱾
ᱦᱮᱸ ᱟᱯᱮᱭᱟᱜ ᱚᱸᱰᱮ ᱚᱱ ᱛᱮᱜᱮ ᱢᱟᱭ ᱢᱮᱱᱟᱭ ᱛᱟᱞᱮᱭᱟ ᱾
ᱦᱮᱸ, ᱟᱫᱚ ᱱᱤᱛᱚᱜ ᱫᱚ ᱵᱮᱥᱤ ᱠᱤᱪᱷᱩ ᱚᱱᱟ ᱤᱭᱟᱹ ᱠᱚᱫᱚ ᱦᱟᱸᱜ ᱵᱟᱝ ᱩᱪᱷᱟᱹᱱ ᱦᱩᱭᱩᱜᱼᱟ ᱾ ᱯᱚᱨᱮᱛᱮ ᱮᱢᱱᱤ ᱵᱚᱨᱚᱢ ᱮᱴᱟᱜ ᱛᱮᱭᱟᱜ ᱵᱚᱱ ᱛᱷᱩᱛᱤᱭᱟ ᱦᱳᱭ ᱦᱳ ᱾ ᱚᱸᱰᱮ ᱨᱤᱥᱴᱤᱠ ᱥᱮᱱ ᱨᱮ ᱦᱳᱭ ᱾
ᱦᱩᱸ ᱾
ᱱᱚᱣᱟ ᱫᱚ ᱱᱟᱦᱟᱜ ᱚᱱᱟᱠᱚ ᱞᱟᱹᱭ ᱠᱟᱫᱟ ᱫᱮᱠᱷᱤ ᱾
ᱦᱮᱸ ᱴᱷᱤᱠ ᱴᱷᱤᱠ ᱴᱷᱤᱠ ᱾
ᱦᱩᱸ ᱾
ᱦᱩᱸ, ᱚᱱᱟ ᱜᱮ ᱟᱨ ᱜᱟᱛᱮ ᱠᱚ ᱜᱟᱛᱮ ᱯᱷᱩᱴᱵᱚᱞ ᱠᱚ ᱜᱟᱛᱮ ᱵᱟᱲᱟ ᱦᱩᱭᱩᱜ ᱠᱟᱱᱟ ᱾
ᱦᱩᱸ ᱾ ᱟᱞᱮ ᱱᱚᱣᱟ ᱫᱷᱟᱨᱮ ᱫᱚ ᱢᱚᱴᱟᱢᱩᱴᱤ ᱵᱷᱟᱜᱤ ᱜᱮ ᱠᱚ ᱤᱭᱟᱹ ᱢᱮᱱᱟᱜ ᱫᱚ ᱢᱮᱱᱟᱜ ᱠᱚᱣᱟ ᱾
ᱠᱷᱮᱞ ᱦᱚᱲ ᱦᱟᱝ
ᱦᱚᱸ, ᱠᱷᱮᱞ ᱦᱚᱲ ᱟᱢᱫᱟ ᱜᱮ ᱢᱮᱱᱟᱜ ᱠᱚᱣᱟ ᱢᱮᱱᱟᱜ ᱫᱚ ᱾
ᱦᱩᱸ ᱦᱩᱸ ᱾ ᱢᱮᱱᱴᱟᱞᱤ ᱢᱮᱱᱴᱟᱞᱤ ᱛᱚ ᱠᱟᱱ ᱜᱮᱭᱟ ᱪᱮ ᱾
ᱱᱤᱛᱚᱜ ᱫᱚ ᱟᱯᱟᱛᱚᱛᱚ ᱵᱚᱱᱫᱚ ᱦᱟᱛᱟᱲ ᱟᱠᱟᱱᱟ ᱱᱚᱣᱟ ᱫᱷᱟᱨᱮ ᱟᱫᱚ ᱩᱰᱩᱠ ᱠᱷᱮᱞᱟᱠᱚ ᱦᱟᱜ ᱟᱨᱚ ᱟᱨᱟᱢᱵᱷᱚᱜᱼᱟ ᱥᱤᱡᱤᱱ ᱦᱟᱜ ᱾
ᱦᱩᱸ ᱦᱩᱸ ᱦᱩᱸ
ᱦᱚᱸᱻ
ᱟᱪᱪᱷᱟ ᱾ ᱤᱧᱟᱹᱜ ᱢᱟ ᱪᱟᱵᱟᱜ ᱠᱟᱱᱟ ᱵᱟᱨᱚ ᱢᱤᱱᱤ ᱠᱚ ᱠᱩᱞᱟᱹᱜ ᱠᱟᱱᱟ ᱦᱟᱜ ᱱᱤᱭᱟᱹ ᱯᱚᱨᱮ ᱟᱢ ᱯᱷᱳᱱ ᱛᱟᱞᱟᱝ ᱢᱮ ᱦᱟᱸᱜ ᱦᱮᱸ ᱾
ᱟᱪᱪᱷᱟ, ᱤᱧ ᱠᱚᱞ ᱮᱫᱟ ᱾
ᱦᱩᱸᱪᱟᱵᱟ ᱦᱚᱪᱚᱜ ᱱᱤᱭᱟᱹ ᱫᱚ ᱦᱟᱸᱜ ᱾ ᱦᱩᱸ ᱛᱚ ᱱᱚᱸᱰᱮ ᱫᱚ ᱠᱳᱱᱳ ᱴᱟᱭᱤᱢ ᱞᱤᱢᱤᱴ ᱫᱚ ᱵᱟᱹᱱᱩᱜᱼᱟ ᱵᱟᱝ?
ᱴᱟᱭᱤᱢ ᱞᱤᱢᱤᱴ ᱫᱚ ᱚᱱᱟ ᱯᱚᱱᱮᱨᱚ ᱢᱤᱱᱤᱴ ᱠᱚ ᱞᱟᱹᱭ ᱦᱚᱪᱚᱭ ᱫᱟ ᱫᱚᱥ ᱢᱤᱱᱴ ᱪᱮᱛᱟᱱ ᱯᱚᱱᱨᱚ ᱢᱤᱱᱤᱴ ᱫᱷᱟᱹᱨᱤᱡ ᱠᱚ ᱞᱟᱹᱭᱟ ᱾